ᱚᱦ
ᱨᱚᱲ ᱵᱮᱱ ᱟᱸᱡᱚᱢᱮᱫ ᱛᱟᱞᱤᱧᱟ
ᱦᱮᱸ ᱟᱸᱡᱚᱢ ᱮᱫᱟᱞᱤᱧ
ᱚ ᱱᱟᱯᱟᱭ ᱜᱮᱭᱟ ᱵᱮᱱ ᱛᱚ
ᱦᱮᱸ ᱱᱟᱯᱟᱭ ᱜᱮᱭᱟᱞᱤᱧ ᱟᱵᱮᱱ ᱜᱮ ᱪᱮᱫ ᱞᱮᱠᱟ
ᱟᱹᱞᱤᱧ ᱦᱚᱸ ᱱᱟᱯᱟᱭ ᱜᱮ ᱫᱟᱜ ᱡᱟᱹᱲᱤ ᱫᱚ ᱪᱮᱫᱠᱟ ᱫᱟᱜ ᱡᱚᱨᱚᱜ ᱠᱟᱱᱟ ᱥᱮ ᱵᱟᱝ ᱟᱯᱮ ᱥᱮᱫ ᱫᱚ
ᱡᱚᱨᱚᱜ ᱠᱟᱱᱟ ᱱᱤᱛᱚᱜ ᱫᱚᱢᱮ ᱜᱮ ᱟᱯᱮ ᱥᱮᱫ
ᱟ ᱚ ᱚ ᱟᱪᱷᱟ ᱛᱟᱦᱞᱮ ᱟᱞᱮ ᱥᱮᱫ ᱦᱚᱸ ᱡᱚᱨᱚᱜ ᱠᱟᱱ ᱜᱮᱭᱟ ᱟᱪᱷᱟ ᱟᱪᱷᱟ ᱟᱪᱷᱟ ᱫᱟᱠᱟ ᱠᱚᱵᱮᱱ ᱡᱚᱢ ᱵᱟᱲᱟ ᱠᱮᱫᱟ ᱥᱮ ᱵᱟᱝ
ᱦᱮᱸ ᱡᱚᱢ ᱫᱚ ᱦᱩᱭ ᱮᱱᱟ
ᱟᱹᱞᱤᱧ ᱦᱚᱸᱞᱤᱧ ᱡᱚᱢ ᱠᱟᱜ ᱜᱮᱭᱟ ᱡᱚᱢᱠᱟ ᱜᱮᱭᱟᱞᱤᱧ ᱦᱮᱸ ᱛᱩᱯᱚ ᱦᱩᱭ ᱠᱟᱱᱟ
ᱟᱨ
ᱞᱟᱹᱭ ᱮᱫᱟᱞᱤᱧ ᱟᱹᱞᱤᱧᱟᱜ ᱥᱟᱭᱤᱰ ᱨᱮᱱᱟᱜ ᱨᱚᱲ ᱟᱸᱡᱚᱢ ᱟᱸᱡᱚᱢ ᱧᱟᱢ ᱮᱫᱟᱵᱮᱱ ᱡᱟᱦᱟᱱᱟᱜ
ᱵᱟᱝ ᱵᱟᱝ ᱟᱸᱡᱚᱢᱚᱢᱜ ᱠᱟᱱᱟ ᱪᱮᱫ ᱦᱚᱸ
ᱚ ᱛᱟᱦᱚᱞᱮ ᱠᱟᱹᱴᱤᱡ ᱟᱵᱮᱱ ᱠᱟᱹᱴᱤᱡ ᱡᱳᱨ ᱧᱚᱜ ᱨᱚᱲ ᱧᱚᱜ ᱵᱮᱱ ᱥᱮ ᱵᱟᱝ ᱟᱸᱡᱚᱢᱚᱜ ᱠᱟᱱ ᱛᱟᱵᱮᱱᱟ ᱨᱚᱲ ᱠᱟᱹᱴᱤᱡ
ᱟᱨ ᱴᱷᱤᱠ ᱜᱮᱭᱟ
ᱦᱮᱸ ᱟᱪᱪᱷᱟ ᱟᱪᱪᱷᱟ ᱟᱪᱪᱷᱟ ᱛᱟᱦᱞᱮ ᱟᱵᱮᱱ ᱫᱚ ᱚᱠᱟᱥᱮᱫ ᱚᱠᱟᱥᱮᱫ ᱠᱷᱚᱱᱟᱜ ᱵᱮᱱ ᱞᱟᱹᱭ ᱮᱫᱟ
ᱟᱹᱞᱤᱧ ᱫᱚ ᱱᱚᱜᱼᱚᱭ ᱛᱤᱞᱟᱹ ᱯᱟᱛᱷᱚᱨ
ᱟᱪᱪᱷᱟ ᱟᱪᱪᱷᱟ ᱟᱪᱪᱷᱟ ᱟᱪᱪᱷᱟ ᱦᱳᱭ ᱛᱚ ᱟᱹᱞᱤᱧ ᱫᱚ ᱨᱟᱱᱤᱵᱟᱸᱫᱷ ᱟᱸᱡᱚᱢ ᱠᱟᱜ ᱜᱮᱭᱟᱵᱤᱱ
ᱦᱮᱸ ᱦᱮᱸ ᱟᱸᱡᱚᱢ ᱫᱚ ᱦᱩᱭ ᱠᱟᱱ ᱜᱮᱭᱟ
ᱛᱚᱵᱩ ᱛᱚᱵᱩ ᱵᱟᱝ ᱟᱸᱡᱚᱢᱚᱜ ᱠᱟᱱ ᱛᱟᱵᱤᱱᱟ ᱨᱚᱲ ᱠᱟᱹᱴᱤᱡ ᱡᱳᱨ ᱧᱚᱜ ᱠᱟᱴᱤᱡ ᱨᱚᱲ ᱵᱤᱱ ᱥᱮ ᱦᱮᱞᱳ ᱚ ᱚ
ᱱᱤᱛᱚᱜ ᱵᱮᱱ ᱟᱸᱡᱚᱢ ᱮᱫᱟ
ᱚ ᱦᱮᱸ ᱟᱸᱡᱚᱢᱫᱟ ᱞᱤᱧ ᱟᱸᱡᱚᱢᱫᱟ ᱞᱤᱧ ᱵᱟᱠᱤ ᱱᱟ
ᱦᱮᱸ
ᱪᱟᱥ ᱠᱟᱹᱢᱤ
ᱟᱹᱶᱨᱤᱣᱟᱜ-ᱟ ᱱᱚᱜ-ᱚᱭ ᱛᱚᱞᱟ ᱠᱚ ᱜᱤᱰᱤ ᱦᱩᱭ ᱠᱟᱱᱟ
ᱟᱪᱪᱷᱟ ᱟᱪᱪᱷᱟ ᱟᱪᱪᱷᱟ ᱟᱪᱪᱷᱟ ᱦᱳᱭ ᱦᱮᱸ
ᱟᱯᱮ ᱯᱮ ᱜᱤᱰᱤ ᱠᱮᱫᱟ ᱛᱚᱞᱟ ᱠᱚ
ᱦᱮᱸ ᱟᱞᱮ ᱫᱚ ᱜᱤᱰᱤ ᱠᱟᱱ ᱛᱟᱞᱮᱭᱟ ᱫᱚᱢᱮ ᱟᱹᱶᱨᱤ ᱦᱟᱨᱟᱜ ᱛᱟᱞᱮᱭᱟ
ᱦᱮᱸ ᱱᱚᱜ-ᱚᱭ ᱱᱤᱭᱟᱹ ᱟᱫᱚ ᱦᱟᱨᱟᱜ-ᱟ
ᱠᱟᱹᱴᱤᱡ ᱠᱟᱹᱴᱤᱡ ᱧᱚᱜ ᱜᱮᱛᱟ ᱞᱮᱭᱟ
ᱦᱮᱸ ᱦᱮᱸ
ᱦᱩᱸ ᱦᱮᱛᱚ
ᱛᱟᱦᱞᱮ ᱤᱭᱟᱹ ᱪᱮᱫ ᱠᱚᱵᱮᱱ ᱪᱤᱠᱟᱹᱭᱮᱫᱟ ᱟᱵᱮᱱ ᱫᱚ ᱯᱟᱲᱦᱟᱜ ᱠᱟᱱ ᱜᱮᱭᱟᱵᱮᱱ ᱯᱟᱲᱦᱟᱜ ᱠᱚᱫᱚ ᱵᱟᱹᱜᱤ ᱠᱟᱫᱟ ᱱᱤᱛ ᱫᱚ
ᱵᱟᱝ ᱵᱟᱝ ᱯᱟᱲᱦᱟᱣ ᱦᱩᱭᱩᱜ ᱠᱟᱱ ᱜᱮᱭᱟ
ᱚᱻᱚᱻᱚᱻᱚ ᱪᱮᱫ ᱪᱚ ᱵᱤᱱ ᱞᱟᱹᱭᱮᱫ
ᱵᱟᱵᱮᱱ ᱟᱸᱡᱚᱢ ᱮᱫᱟ
ᱵᱟᱝ ᱫᱚᱢᱮ ᱵᱟᱝ ᱟᱸᱡᱚᱢᱚᱜ ᱠᱟᱱ ᱛᱟᱵᱤᱱᱟ ᱠᱚᱠᱷᱚᱱᱳ ᱠᱚᱠᱷᱚᱱᱳ ᱟᱸᱡᱚᱢᱚᱜ ᱠᱟᱱ ᱛᱟᱵᱤᱱᱟ ᱠᱚᱠᱷᱚᱱᱳ ᱵᱟᱝ ᱟᱸᱡᱚᱢᱚᱜ ᱠᱟᱱ ᱛᱟᱵᱤᱱᱟ
ᱴᱟᱣᱟᱨᱮ ᱰᱤᱥᱴᱟᱨᱵ ᱫᱟ ᱢᱚᱱᱮ ᱦᱚᱭ
ᱦᱳᱭ ᱦᱳᱭ ᱦᱳᱭ ᱦᱳᱭ ᱦᱳᱭ ᱛᱚ ᱟᱪᱪᱷᱟ ᱟᱪᱪᱷᱟ ᱟᱪᱪᱷᱟ ᱛᱟᱦᱞᱮ ᱤᱭᱟᱹ ᱟᱵᱮᱱ ᱫᱚ ᱪᱮᱫ ᱱᱤᱭᱮ ᱵᱮᱱ ᱯᱟᱲᱦᱟᱜ ᱠᱟᱱᱟ
ᱟᱹᱞᱤᱧ ᱫᱚ ᱦᱟᱸᱜ ᱡᱤᱭᱳᱜᱨᱟᱯᱷᱤ ᱛᱮᱞᱤᱧ ᱚᱱᱟᱨᱥ ᱫᱟ
ᱟᱪᱪᱷᱟ ᱟᱪᱪᱷᱟ ᱟᱪᱪᱷᱟ ᱟᱪᱪᱷᱟ ᱟᱵᱮᱱ ᱫᱚ ᱛᱟᱦᱚᱞᱮ ᱥᱟᱱᱛᱟᱞᱤ ᱚᱠᱟᱴᱚᱜ ᱛᱮᱵᱤᱱ ᱯᱟᱲᱦᱟᱜ-ᱟ ᱥᱟᱱᱛᱟᱞᱤ ᱢᱮᱰᱤᱭᱟᱢ ᱛᱮ
ᱵᱟᱝ ᱵᱟᱝ ᱟᱹᱞᱤᱧ ᱫᱚ ᱵᱟᱝᱞᱟ ᱛᱮᱜᱮᱞᱤᱧ ᱯᱟᱲᱦᱟᱜ ᱠᱟᱱᱟ ᱵᱟᱝᱞᱟ ᱢᱤᱰᱤᱭᱟᱢ ᱛᱮᱜᱮ
ᱟᱪᱪᱷᱟ ᱟᱪᱪᱷᱟ ᱟᱪᱪᱷᱟ ᱟᱪᱷᱟ
ᱟᱨ ᱟᱹᱵᱤᱱ ᱫᱚ ᱪᱮᱫ ᱨᱮᱵᱮᱱ ᱯᱟᱲᱦᱟᱜ ᱠᱟᱱᱟ
ᱟᱹᱞᱤᱧ ᱦᱚᱸ ᱵᱟᱝᱞᱟ ᱢᱤᱰᱤᱭᱟᱢ ᱜᱮ ᱟᱹᱞᱤᱧ ᱦᱚᱸ ᱵᱟᱝᱞᱟ ᱢᱤᱰᱤᱭᱟᱢ ᱜᱮ ᱠᱟᱱᱟᱞᱤᱧ ᱥᱟᱱᱛᱟᱞᱤ ᱢᱤᱰᱤᱭᱟᱢ ᱛᱮ ᱯᱟᱲᱦᱟᱣ ᱨᱮᱱᱟᱜ ᱤᱪᱪᱷᱟᱹ ᱫᱚ ᱛᱟᱦᱮᱸ ᱠᱟᱱ ᱛᱟᱹᱟᱞᱤᱧᱟ ᱟᱫᱚ ᱦᱩᱰᱤᱧ ᱠᱷᱚᱱ ᱜᱮ ᱵᱟᱝ ᱵᱟᱹᱱᱩᱜ-ᱟ ᱟᱹᱞᱤᱧ ᱡᱟᱦᱟᱸ ᱯᱨᱟᱭᱢᱟᱨᱤᱞᱤᱧ ᱯᱟᱲᱦᱟᱜ ᱠᱟᱱᱟ ᱛᱟᱦᱮᱸᱫ ᱚᱸᱰᱮ ᱦᱚᱸ ᱵᱟᱹᱱᱩᱜ-ᱟ ᱛᱟᱨᱯᱚᱨᱮ ᱡᱟᱦᱟᱸ ᱯᱨᱟᱭ ᱯᱷᱟᱭᱤᱵ ᱦᱩ ᱯᱷᱟᱭᱤᱵ ᱠᱷᱚᱱᱟᱜ ᱴᱮᱱ ᱫᱷᱟᱹᱵᱤᱡ ᱞᱤᱧ ᱯᱟᱲᱦᱟᱣᱱᱟ ᱚᱸᱰᱮ ᱦᱚᱸ ᱵᱟᱹᱱᱩᱜ-ᱟ ᱛᱟᱦᱚᱞᱮ ᱢᱚᱱᱮ ᱞᱮᱫᱟᱞᱤᱧ ᱤᱞᱮᱹᱵᱷᱮᱱ ᱠᱷᱚᱱᱟᱜ ᱞᱤᱧ ᱦᱟᱛᱟᱣᱟ ᱟᱨ ᱚᱱᱰᱮ ᱦᱚᱸᱠᱚ ᱞᱟᱹᱭ ᱠᱮᱫᱟ ᱡᱮ ᱤᱞᱮᱵᱷᱮᱱ ᱠᱷᱚᱱ ᱫᱚ ᱦᱟᱛᱟᱣ ᱵᱟᱝ ᱜᱟᱱᱚᱜ-ᱟ ᱥᱟᱞᱟ ᱚᱫᱚ ᱵᱟᱝ ᱦᱩᱭ ᱞᱮᱱ ᱛᱟᱞᱤᱧᱟ ᱤᱪᱪᱷᱟᱹ ᱛᱟᱦᱮᱸᱸ ᱠᱟᱛᱮ ᱦᱚᱸ ᱵᱟᱝ ᱦᱩᱭ ᱞᱮᱱ
ᱦᱮᱸ ᱚᱱᱟᱜᱮ ᱤᱪᱪᱷᱟᱹ ᱫᱚ ᱛᱟᱦᱮᱸ ᱠᱟᱱ ᱜᱮ ᱚᱱᱮ ᱤᱥᱠᱩᱞ ᱠᱚ ᱠᱚᱢ ᱜᱮᱭᱟ
ᱦᱳᱭ ᱦᱳᱭ ᱦᱳᱭ ᱦᱳᱭ ᱦᱳᱭ
ᱚᱱᱟ ᱦᱚᱛᱮᱫ ᱛᱮᱜᱮ
ᱟᱪᱪᱷᱟ ᱟᱪᱪᱷᱟ ᱟᱪᱪᱷᱟ ᱟᱪᱪᱷᱟ ᱦᱳᱭ
ᱟᱨ ᱱᱤᱛᱚᱜ ᱫᱚᱵᱮᱱ ᱧᱮᱞ ᱮᱫᱟ ᱛᱚ ᱤᱭᱟᱹ ᱠᱚᱨᱮᱱᱟᱜ ᱤᱥᱠᱩᱞ ᱠᱚᱨᱮᱱᱟᱜ ᱤᱥᱠᱩᱞ ᱠᱚᱨᱮ ᱦᱚᱸ ᱫᱚ ᱵᱟᱹᱱᱩᱜ ᱠᱚᱭᱟ ᱜᱚᱝᱠᱮ ᱠᱚᱫᱚ ᱟᱹᱰᱤ ᱜᱟᱱ ᱜᱮ ᱵᱟᱝ ᱠᱚ ᱧᱮᱞᱚᱜ ᱠᱟᱱᱟ ᱜᱚᱝᱠᱮ ᱠᱚᱦᱚᱸ ᱢᱟᱪᱮᱛᱟᱱᱤ ᱠᱚᱦᱚᱸ ᱵᱟᱝᱠᱚ ᱧᱮᱞᱚᱜ ᱠᱟᱱᱟ ᱥᱮ ᱟᱰᱤᱴᱟ ᱠᱚ ᱠᱚᱢ ᱪᱟᱵᱟᱣ ᱠᱟᱱᱟ ᱦᱳᱭ ᱟᱯᱮ ᱥᱮ ᱫᱚ ᱵᱩᱨᱩ ᱢᱮᱱᱟᱜ-ᱟ ᱥᱮ ᱵᱟᱹᱱᱩᱜ-ᱟ ᱟᱯᱮ ᱥᱮᱫ ᱫᱚ
ᱟᱞᱮᱥᱮᱫ ᱫᱚ ᱵᱟᱹᱱᱩᱜᱼᱟ
ᱦᱮᱸ ᱟᱸᱡᱚᱢᱚᱜ ᱠᱟᱱᱟ
ᱚ ᱞᱟᱹᱭᱫᱟᱹᱧ ᱟᱯᱮ ᱥᱮᱫ ᱫᱚ ᱵᱩᱨᱩ ᱥᱮ ᱪᱮᱫ ᱵᱩᱨᱩ
ᱵᱟᱝ ᱵᱟᱝ ᱚᱱᱟ ᱠᱚᱫᱚ ᱵᱟᱹᱱᱩᱜᱼᱟ ᱟᱞᱮᱥᱮᱫ ᱫᱚ
ᱟᱪᱪᱷᱟ ᱟᱪᱪᱷᱟ ᱟᱪᱪᱷᱟ
ᱟᱯᱮ ᱥᱮ
ᱦᱮᱸ ᱟᱞᱮ ᱥᱮᱫ ᱫᱚ ᱵᱩᱨᱩ ᱫᱤᱥᱚᱢ ᱠᱟᱱ ᱜᱮᱭᱟᱞᱮ ᱟᱞᱮ ᱫᱚ ᱱᱚᱣᱟ ᱠᱚᱫᱚ ᱢᱮᱱᱟᱜ ᱜᱮᱭᱟ
ᱟᱞᱮ ᱫᱚ ᱵᱟᱝ
ᱟᱪᱪᱷᱟ ᱟᱪᱪᱷᱟ ᱟᱪᱪᱷᱟ ᱟᱪᱪᱷᱟ ᱚ ᱟᱞᱮ ᱥᱮᱫ ᱫᱚ ᱵᱩᱨᱩ ᱢᱮᱱᱟᱜᱼᱟ ᱛᱟᱨᱯᱚᱨᱮ ᱟᱨ ᱛᱟᱨᱯᱚᱨ ᱥᱟᱨᱡᱚᱢ ᱠᱚ ᱥᱟᱨᱡᱚᱢ ᱥᱟᱦᱟᱱ ᱥᱟᱦᱟᱱ ᱠᱚ ᱢᱮᱱᱟᱜ ᱜᱮᱭᱟ ᱛᱟᱨᱯᱚᱨ ᱛᱟᱯ ᱟᱹᱰᱤ ᱠᱤᱪᱷᱩ ᱯᱷᱚᱞ ᱠᱚᱦᱚᱸ ᱧᱟᱢᱚᱜ ᱚᱱᱟ ᱠᱚᱜᱮ ᱟᱠᱷᱨᱤᱧ ᱵᱟᱲᱟ ᱠᱟᱛᱮᱜ ᱮᱢᱱᱤ ᱦᱚᱲ ᱠᱚᱦᱚᱸ ᱠᱚ ᱠᱤᱪᱷᱩ ᱠᱚ ᱨᱚᱡᱽᱜᱟᱨ ᱦᱩᱭᱩᱜ ᱜᱮᱭᱟ ᱢᱟᱱᱮ
ᱦᱮᱸ ᱦᱮᱸ ᱚᱱᱟ ᱦᱚᱸ ᱛᱟᱦᱚᱞᱮ ᱴᱷᱤᱠ ᱜᱮᱭᱟ ᱟᱫᱚ ᱟᱞᱮᱥᱮᱫ ᱫᱚ ᱚᱱᱟ ᱠᱚᱫᱚ ᱵᱟᱹᱱᱩᱜᱼᱟ ᱵᱤᱨ ᱦᱚᱸ ᱵᱟᱹᱱᱩᱜᱼᱟ ᱵᱩᱨᱩ ᱠᱚᱦᱚᱸ ᱵᱟᱹᱱᱩᱜᱼᱟ
ᱟᱪᱪᱷᱟ
ᱠᱟᱹᱴᱤᱡ ᱞᱮ ᱚᱵᱷᱟᱵᱽ ᱧᱚᱜ ᱜᱮᱭᱟ ᱚᱱᱟ ᱠᱚᱛᱮ ᱫᱚ
ᱟᱨ ᱟᱪᱪᱷᱟ ᱟᱪᱪᱷᱟ ᱦᱳᱭ ᱦᱳᱭ ᱚᱵᱷᱟᱵᱽ ᱫᱚ ᱠᱟᱱ ᱜᱮᱭᱟ ᱟᱞᱮ ᱫᱚ ᱚᱱᱟ ᱠᱚ ᱫᱤᱠ ᱫᱤᱭᱮ ᱫᱚ ᱟᱹᱰᱤᱴᱟᱜ ᱜᱮ ᱢᱮᱱᱟᱜ ᱛᱟᱞᱮᱭᱟ ᱚᱵᱷᱟᱵᱽ ᱫᱚ ᱵᱟᱹᱱᱩᱜ ᱞᱮᱭᱟ ᱟᱞᱮ ᱫᱚ ᱥᱟᱦᱟᱱ ᱥᱟ ᱠᱚᱨᱮᱱ ᱦᱚᱸ ᱵᱟᱹᱱᱩᱜ ᱞᱮᱭᱟ ᱟᱨ ᱟᱞᱮ ᱟᱞᱮ ᱢᱟᱛᱚ ᱠᱚ ᱧᱮᱞ ᱦᱩᱭᱩᱜ ᱠᱟᱱ ᱠᱤᱪᱷᱩ ᱠᱤᱪᱷᱩ ᱦᱚᱲ ᱥᱟᱦᱟᱱ ᱠᱚᱦᱚᱸ ᱠᱚ ᱟᱠᱷᱨᱤᱧ ᱠᱟᱛᱮᱫ ᱦᱚᱸ ᱴᱟᱠᱟ ᱠᱚᱠᱚ ᱨᱳᱡᱽᱜᱟᱨ ᱫᱟᱲᱮᱭᱟᱜᱼᱟ ᱢᱟᱱᱮ ᱟᱹᱰᱤ ᱨᱚᱠᱚᱢ ᱛᱮᱜᱮ ᱦᱮᱸ ᱴᱟᱠᱟ ᱠᱚᱠᱚ ᱨᱳᱡᱽᱜᱟᱨ ᱜᱮᱭᱟ ᱢᱟᱱᱮ
ᱦᱮᱸ ᱦᱮᱸ
ᱦᱳᱭ ᱟᱪᱪᱷᱟ ᱟᱪᱪᱷᱟ ᱟᱪᱪᱷᱟ ᱛᱟᱦᱞᱮ ᱦᱚᱸᱜᱼᱚᱭ ᱡᱮ ᱩᱱᱟᱹᱜ ᱯᱷᱨᱚᱢ ᱠᱚ ᱛᱳᱫᱳᱜ ᱠᱟᱱ ᱜᱮᱭᱟ ᱪᱟᱹᱠᱨᱤ ᱨᱮᱱᱟᱜ ᱯᱷᱤᱞᱟᱯ ᱵᱟᱲᱟᱭ ᱫᱟᱵᱮᱱ ᱥᱮ ᱵᱟᱝ
ᱦᱮᱸ ᱯᱷᱤᱞᱟᱹᱯᱮᱜ ᱜᱮᱭᱟᱞᱤᱧ
ᱦᱮᱸ ᱟᱪᱪᱷᱟ ᱟᱪᱪᱷᱟ ᱟᱪᱪᱷᱟ ᱟᱪᱪᱷᱟ ᱟᱪᱪᱷᱟ ᱦᱮᱸ ᱛᱚ ᱦᱳᱭ ᱦᱳᱭ ᱢᱮᱫᱴᱮᱱ ᱢᱚᱛᱚ ᱧᱮᱞ ᱠᱟᱛᱮ ᱫᱚ ᱵᱟᱝ ᱦᱩᱭᱩᱜᱼᱟᱼᱼ ᱥᱮ ᱡᱚᱛᱚ ᱥᱮᱫ ᱜᱮ ᱠᱟᱹᱴᱤᱡ ᱪᱮᱥᱴᱟ ᱠᱟᱜ ᱪᱮᱥᱴᱟ ᱠᱟᱜ ᱫᱚᱨᱠᱟᱨ ᱾
ᱵᱟᱝ ᱦᱩᱭᱩᱜ ᱨᱮᱦᱚᱸ ᱟᱫᱚ ᱪᱮᱥᱴᱟ ᱠᱟᱜ ᱾
ᱦᱳᱭ ᱦᱳᱭ ᱦᱳᱭ ᱟᱫᱚ ᱼᱼ ᱟᱵᱚ ᱥᱟᱱᱛᱟᱲ ᱥᱚᱢᱟᱡᱽ ᱮᱛᱚᱴᱟ ᱮᱛᱚᱴᱟ ᱞᱟᱛᱟᱨ ᱨᱮ ᱨᱟᱠᱟᱵ ᱟᱠᱟᱱᱟ ᱾ ᱞᱟᱛᱟᱨ ᱨᱮ ᱪᱮᱫ ᱵᱮᱱ ᱞᱟᱹᱭᱟ ᱜᱤᱫᱽᱨᱟᱹ ᱼᱼ ᱜᱤᱫᱽᱨᱟᱹ ᱠᱚᱦᱚᱸ ᱵᱟᱝ ᱠᱚ ᱯᱟᱲᱦᱟᱜ ᱠᱟᱱᱟ ᱠᱟᱹᱴᱤᱡ ᱯᱟᱲᱦᱟᱣ ᱠᱟᱛᱮᱜ ᱦᱚᱸ ᱵᱟᱝ ᱠᱚ ᱯᱟᱲᱦᱟᱜ ᱠᱟᱱᱟ ᱟᱵᱚ ᱡᱮᱢᱚᱱ ᱼᱼ ᱟᱹᱰᱤ ᱜᱟᱱ ᱜᱮ ᱧᱮᱞᱚᱜᱼᱟ ᱮᱭᱤᱴ ᱫᱷᱟᱹᱵᱤᱡ ᱾
ᱮᱭᱤᱴ ᱦᱟᱹᱨᱤᱡ ᱟᱨ ᱟᱨ ᱠᱚ ᱵᱟᱹᱜᱤᱭᱮᱫᱟ ᱾
ᱟᱨᱠᱚ ᱵᱟᱜᱤ ᱮᱫᱟ ᱟᱵᱚ ᱢᱩᱪᱟᱹᱫ ᱫᱚ ᱩᱠᱩᱨ ᱛᱤᱱᱟᱹᱜ ᱜᱟᱱ ᱠᱚ ᱛᱟᱦᱮᱱ ᱠᱟᱱᱟ ᱯᱟᱸᱪ ᱡᱚᱱ ᱜᱟᱱ ᱠᱚ ᱛᱟᱦᱮᱱ ᱠᱟᱱᱟ ᱛᱟᱦᱞᱮ ᱟᱹᱰᱤ ᱦᱟᱞᱚᱛ ᱟᱹᱰᱤ ᱚᱵᱚᱥᱛᱷᱟ ᱠᱷᱟᱨᱟᱯ ᱜᱮ ᱛᱟᱵᱚᱱᱟ ᱥᱮ ᱟᱵᱚ ᱫᱚ᱾
ᱦᱮᱸ ᱚᱱᱟᱜᱮ ᱦᱮᱸ ᱠᱚᱲᱟ ᱜᱤᱫᱽᱨᱟᱹ ᱫᱚ ᱵᱟᱠᱚ ᱯᱟᱲᱦᱟᱜ ᱠᱟᱱᱟ ᱟᱨ ᱠᱩᱲᱤ ᱜᱤᱫᱽᱨᱟᱹ ᱫᱚᱠᱚ ᱡᱟᱶᱟᱭᱚᱜ ᱠᱟᱱᱟ᱾
ᱡᱟᱢᱟᱭᱚᱜ ᱠᱟᱱᱟ ᱠᱚ ᱟᱨ ᱠᱚᱲᱟ ᱜᱤᱫᱽᱨᱟᱹ ᱦᱚᱸ ᱠᱟᱹᱢᱤ ᱠᱚᱠᱚ ᱪᱟᱞᱟᱜ ᱠᱟᱱᱟ ᱟᱸ ᱠᱟᱹᱢᱤ ᱦᱚᱸᱠᱚ ᱪᱟᱞᱟᱜ ᱠᱟᱱᱟ ᱠᱟᱹᱢᱤ ᱯᱚᱭᱥᱟ ᱟᱹᱜᱩᱭ ᱫᱟᱠᱚ, ᱯᱚᱭᱥᱟ ᱟᱹᱜᱩ ᱠᱟᱛᱮ ᱦᱚᱸᱠᱚ ᱪᱟᱵᱟᱭᱮᱫᱟ᱾ ᱯᱟᱹᱣᱨᱟᱹ ᱠᱚ ᱠᱚ ᱧᱩᱭᱮᱫᱟ ᱪᱟᱵᱟᱭ ᱫᱟᱠᱚ᱾ ᱡᱮ ᱚᱱᱟ ᱠᱚ ᱯᱚᱭᱥᱟ ᱟᱹᱜᱩ ᱠᱟᱛᱮᱜ ᱼᱼ
ᱵᱷᱟᱞᱮ ᱠᱟᱹᱢᱤ ᱨᱮ ᱞᱟᱜᱟᱣ ᱦᱩᱭᱩᱜᱼᱟ ᱚᱱᱟ ᱠᱚᱫᱚ ᱵᱟᱝ ᱾
ᱚᱱᱟ ᱠᱚᱫᱚ ᱵᱟᱹᱱᱩᱜᱼᱟ, ᱦᱤᱡᱩᱜ ᱠᱟᱱᱟ ᱠᱚ ᱯᱟᱹᱣᱨᱟᱹ ᱠᱚ ᱧᱩᱭᱮᱫᱟ ᱢᱚ ᱢᱚᱴᱚᱨ ᱥᱟᱭᱠᱮᱞ ᱠᱚ ᱦᱚᱲ ᱧᱮᱞ ᱛᱮᱠᱚ ᱦᱟᱛᱟᱣ ᱮᱫᱟ ᱢᱚᱴᱚᱨ ᱥᱟᱭᱠᱮᱞ ᱛᱟᱦᱮᱸᱦᱚᱸ ᱛᱚ ᱥᱩᱱᱩᱢ ᱫᱩᱞ ᱯᱚᱭᱥᱟ ᱞᱟᱜᱜᱟ ᱟ ᱥᱮ
ᱦᱮᱸ ᱵᱟᱠᱷᱟᱱ ᱫᱚ
ᱦᱚᱸ ᱦᱮᱸ ᱦᱮᱸ ᱦᱮᱸ ᱚᱱᱜᱮ ᱟᱨ ᱡᱮ ᱦᱮ ᱫᱤᱠᱩ ᱡᱟᱹᱛ ᱫᱚ ᱧᱮᱞ ᱠᱚᱵᱮᱱ ᱥᱮ ᱚᱱᱟ ᱯᱚᱭᱥᱟ ᱠᱚ ᱟᱹᱜᱩᱭᱟ ᱟᱨ ᱡᱟᱦᱱᱟᱜ ᱠᱟᱹᱢᱤ ᱨᱮ ᱞᱟᱜᱟᱣ ᱨᱮᱱᱟᱜ ᱠᱚ ᱪᱮᱥᱴᱟᱭᱟ ᱠᱤᱱᱛᱩ ᱟᱵᱚ ᱠᱚᱨᱮᱱ ᱫᱚ ᱵᱟᱝ
ᱚᱱᱟᱜᱮ
ᱠᱟᱹᱢᱤᱨ ᱨᱮᱫᱟ ᱵᱟᱝ ᱠᱚ ᱞᱟᱠᱟ ᱫᱟ᱾
ᱟᱵᱚ ᱥᱟᱱᱛᱟᱲ ᱥᱚᱢᱟᱡᱽ ᱫᱚ, ᱫᱤ ᱫᱤᱱ ᱛᱮ ᱞᱟᱛᱟᱨ ᱥᱮᱫ ᱜᱮᱵᱚᱱ ᱟᱬᱜᱚᱱ ᱠᱟᱱᱟ᱾ ᱪᱮᱛᱟᱱ ᱥᱮᱫ ᱫᱚ ᱵᱟᱵᱚᱱ ᱨᱟᱠᱟᱵ ᱫᱟᱲᱮᱭᱟᱜ ᱠᱟᱱᱟ᱾
ᱵᱟᱝᱵᱚᱱ ᱨᱟᱠᱟᱵ ᱫᱟᱲᱮᱭᱟ-ᱜ ᱠᱟᱱᱟ᱾ ᱦᱳᱭ ᱦᱳᱭᱛᱚ, ᱦᱳᱭᱛᱚ ᱟᱹᱰᱤ ᱴᱟ ᱜᱮ ᱦ ᱟᱫᱚ ᱤᱭᱟᱹ ᱴᱤᱭᱩᱥᱤᱱᱤ ᱠᱚᱫᱚ ᱵᱮᱱ ᱯᱟᱲᱦᱟᱣ ᱵᱟᱲᱟ ᱠᱚᱣᱟ ᱥᱮ ᱵᱟᱝ?
ᱵᱟᱝ ᱢᱚᱱᱮ ᱫᱚ ᱦᱩᱭᱩ-ᱜ ᱠᱟᱱᱟ᱾ ᱡᱮ ᱯᱟᱲᱦᱟᱣ ᱠᱚ ᱦᱩᱭᱩᱜᱼᱟ ᱾ ᱟᱫᱚ ᱚᱱᱠᱟ ᱦᱟᱯᱮ ᱱᱚᱜᱼᱚᱭ ᱱᱟᱣᱟ, ᱱᱟᱣᱟ ᱦᱮᱡ ᱦᱩᱭ ᱠᱟᱱᱟ ᱾ᱵᱟᱡᱟᱨ ᱥᱮᱫ ᱟᱫᱚ ᱚᱠᱟᱨᱮ ᱥᱚᱱᱫᱷᱟᱱ ᱵᱮᱱ ᱧᱟᱢᱟ ᱾
ᱟᱪᱪᱷᱟ ᱟᱪᱪᱷᱟ ᱟᱪᱪᱷᱟ ᱟᱪᱪᱷᱟ ᱚᱱᱟ ᱦᱚᱸ ᱠᱟᱛᱷᱟ ᱵᱚᱴᱷᱮ ᱾
ᱦᱮᱸ ᱞᱟᱹᱭ ᱫᱚ ᱞᱟᱹᱭ ᱵᱟᱲᱟ ᱦᱩᱭᱩ ᱠᱟᱱᱟ᱾ ᱡᱮ ᱡᱩᱫᱤ ᱠᱚ ᱧᱟᱢᱚᱜ ᱠᱷᱟᱱ ᱫᱚ ᱞᱟᱹᱭᱯᱮ᱾
ᱟᱪᱪᱷᱟ, ᱟᱪᱪᱷᱟ, ᱟᱪᱪᱷᱟ, ᱟᱪᱪᱷᱟ- ᱦᱳᱭ, ᱦᱳᱭ, ᱦᱳᱭ᱾
ᱟᱹᱣᱨᱤ ᱧᱟᱢᱚᱜ-ᱟ ᱚᱱᱛᱮᱱᱟᱜ ᱫᱚ ᱾
ᱟᱪᱪᱷᱟ, ᱟᱪᱪᱷᱟ, ᱟᱪᱪᱷᱟ ᱦᱳᱭ ᱛᱚ ᱦᱳᱭ ᱦᱳᱭ ᱧᱮᱞ ᱠᱚᱵᱮᱱ ᱯᱟᱸᱡᱟ ᱠᱚᱵᱮᱱ᱾ ᱦᱮᱸ ᱟᱹᱞᱤᱧ ᱫᱚᱞᱤᱧ ᱯᱟᱲᱦᱟᱣ ᱠᱚᱜᱮᱭ-ᱟ᱾
ᱚ
ᱟᱨ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱞᱤᱧ ᱯᱟᱲᱦᱟᱣ ᱠᱚᱣᱟ᱾ ᱠᱟᱨᱚᱱ ᱟᱹᱛᱩ ᱨᱮᱫᱚ ᱩᱱᱟᱹᱜ ᱟᱭᱳᱼᱵᱟᱵᱟ᱾ ᱠᱚ ᱩᱱᱟᱹᱜ ᱫᱚ ᱵᱟᱝ ᱠᱚ ᱥᱤᱠᱷᱱᱟᱹᱛ ᱵᱟᱹᱱᱩᱜ ᱛᱟᱠᱚᱣᱟ᱾ ᱢᱟᱱᱮ ᱛᱟᱦᱚᱞᱮ ᱜᱤᱫᱽᱨᱟᱹ ᱡᱩᱫᱤ ᱠᱟᱹᱴᱤᱡ ᱞᱤᱧ ᱩᱫᱩᱜ ᱟᱠᱚ ᱠᱟᱱᱟ ᱚᱱᱟᱜᱮ ᱠᱟᱹᱴᱤᱡ ᱡᱩᱫᱤ ᱠᱚ ᱦᱚᱲᱚᱜ ᱠᱷᱟᱱ ᱦᱚᱲ ᱞᱮᱠᱟ ᱾ ᱯᱟᱲᱦᱟᱣ ᱟᱱ ᱦᱚᱲ ᱵᱟᱹᱱᱩᱜ ᱠᱚᱣᱟ ᱛᱚ, ᱢᱟᱱᱮ ᱟᱞᱤᱧ ᱫᱚ ᱴᱟᱠᱟ ᱯᱚᱭᱥᱟ ᱫᱚ ᱵᱟᱝ ᱮᱢᱱᱤ ᱛᱮᱜᱮᱞᱤᱧ ᱯᱟᱲᱦᱟᱣᱮᱜ ᱠᱚᱣᱟ ᱢᱟᱱᱮ ᱡᱟᱭᱦᱳᱠ ᱢᱤᱫ ᱜᱷᱽᱟᱨᱤᱠ ᱠᱟᱛᱮ ᱞᱤᱧ ᱤᱫᱤᱜ ᱟᱠᱚ
ᱦᱩᱸ, ᱦᱩᱸ, ᱦᱩᱸ᱾
ᱦᱳᱭ ᱦᱳᱭ ᱟᱨ ᱟᱭᱩ ᱵᱟᱵᱟ ᱫᱚ ᱩᱱᱟᱹᱜ ᱵᱟᱝ ᱠᱚ ᱟᱪᱷᱟ ᱦᱳᱭ ᱦᱳᱭ᱾ ᱟᱭᱳ ᱵᱟᱵᱟ ᱫᱚ ᱵᱟᱝ ᱠᱷᱟᱹᱛᱤᱨ ᱛᱮᱜᱮ ᱜᱤᱫᱽᱨᱟᱹ ᱦᱚᱸ ᱠᱟᱹᱴᱤᱡ ᱠᱚ ᱤᱭᱟᱹᱜ ᱟᱥᱮ ᱵᱟᱝ ᱠᱚ ᱫᱟᱲᱮᱭᱟᱜ-ᱟ᱾
ᱫᱚ ᱚᱱᱟ ᱛᱮᱜᱮ ᱞᱤᱧ ᱢᱚᱱᱮᱭ ᱫᱟ ᱛᱚ ᱢᱤᱫᱴᱮᱱ ᱵᱟᱨᱭᱟ ᱢᱟᱹᱭ ᱵᱟᱹᱵᱩ ᱛᱟᱠᱚ ᱠᱚ ᱢᱮᱱᱟᱜ ᱠᱚᱣᱟ, ᱩᱱᱠᱩ ᱠᱟᱹᱴᱤᱡ ᱞᱤᱧ ᱩᱫᱩᱜ ᱵᱟᱲᱟ ᱟᱠᱚᱣᱟ᱾
ᱦᱩᱸ ᱦᱩᱸ᱾
ᱟᱪᱪᱷᱟ ᱟᱯᱮ ᱟᱯᱮ ᱚᱲᱟᱜ ᱠᱷᱚᱱᱟᱜ ᱯᱨᱟᱭᱢᱟᱨᱤ ᱤᱥᱠᱩᱞ ᱫᱚ ᱛᱤᱱᱟᱹᱜ ᱥᱟᱺᱜᱤᱧ ᱛᱮ?
ᱵᱟᱝ ᱥᱟᱺᱜᱤᱧᱟ ᱟᱹᱛᱩ ᱨᱮᱜᱮ ᱯᱨᱟᱭᱢᱟᱨᱤ ᱤᱥᱠᱩᱞ ᱫᱚ ᱟᱹᱛᱩ ᱨᱮ ᱠᱟᱱ ᱜᱮᱭᱟ ᱟᱞᱮᱭᱟᱜ ᱫᱚ ᱾
ᱚᱻ ᱵᱟᱠᱷᱟᱱ ᱟᱞᱮ ᱫᱚ ᱡᱮᱢᱚᱱ ᱯᱟᱥᱮ ᱟᱹᱛᱩ ᱨᱮᱞᱤᱧ ᱧᱮᱞ ᱠᱟᱫ ᱠᱚᱣᱟ ᱟᱹᱰᱤ ᱥᱟᱺᱜᱤᱧ ᱡᱷᱟᱹᱞ ᱠᱚ ᱪᱟᱞᱟᱜᱼᱟ ᱾ ᱢᱟᱱᱮᱻ ᱵᱟᱨᱭᱟ ᱯᱮᱭᱟ ᱜᱤᱫᱽᱨᱟᱹ ᱜᱮ ᱟᱹᱰᱤ ᱡᱷᱟᱹᱞ ᱜᱮᱠᱚ ᱪᱟᱞᱟᱜ ᱜᱮᱭᱟ ᱾ ᱛᱟᱦᱞᱮ ᱩᱱᱼᱼ ᱠᱩ ᱧᱮᱞ ᱛᱮ ᱱᱤᱛᱚᱜ ᱢᱟᱹᱭ ᱵᱟᱹᱵᱩ ᱢᱟᱹᱭ ᱵᱟᱹᱵᱩ ᱛᱟᱠᱚ ᱪᱟᱞᱟᱜ ᱠᱟᱱᱟ ᱠᱚ ᱥᱮᱬᱟ ᱞᱟᱹᱜᱤᱫᱚᱜ ᱠᱟᱱᱟ ᱠᱚ ᱴᱷᱤᱠ ᱜᱮᱭᱟ ᱾ ᱟᱨ ᱟᱭᱳ ᱵᱟᱵᱟ ᱦᱚᱸ ᱫᱤᱱ ᱫᱚ ᱵᱟᱵᱚᱱ ᱥᱚᱢᱚᱭᱚᱜ ᱜᱮᱭᱟ ᱛᱚ ᱡᱮ ᱤᱫᱤ ᱦᱚᱴᱚ ᱠᱟᱭᱟᱢ ᱟᱵᱚ ᱦᱚᱲᱟᱜ ᱢᱟᱼᱼ ᱛᱚ ᱟᱹᱰᱤ ᱨᱚᱠᱚᱢ ᱠᱟᱹᱢᱤ ᱵᱚᱱ ᱛᱟᱦᱮᱱᱟ ᱾ ᱵᱟᱝ ᱵᱚᱱ ᱠᱟᱹᱢᱤ ᱞᱮᱠᱷᱟᱱ ᱟᱵᱚᱣᱟᱜ ᱡᱚᱢ ᱫᱚ ᱵᱟᱹᱱᱩᱜ ᱛᱟᱵᱚᱱᱟ ᱥᱮ ᱾
ᱚᱱᱟ ᱥᱮᱛᱟᱜ ᱨᱮ ᱵᱤᱨᱤᱫ ᱠᱟᱛᱮᱜ ᱠᱷᱚᱱ ᱟᱵᱚ ᱫᱚ ᱠᱟᱹᱢᱤ ᱜᱮ ᱵᱚᱱ ᱧᱮᱞᱟ ᱾
ᱠᱟᱹᱢᱤ ᱜᱮ ᱵᱚᱱ ᱧᱮᱞᱟ ᱟᱨ ᱵᱟᱵᱚᱱ ᱠᱟᱹᱢᱤ ᱨᱮᱦᱚᱸ ᱟᱵᱚ ᱦᱚᱸ ᱚᱱᱠᱟ ᱵᱟᱹᱱᱩᱜ ᱼᱼ ᱪᱮᱫ ᱵᱚᱱ ᱡᱚᱢᱟ ᱵᱟᱝᱵᱚᱱ ᱠᱟᱹᱢᱤ ᱞᱮᱠᱷᱟᱱ ᱦᱳᱭ ᱾
ᱠᱟᱹᱢᱤ ᱫᱚ ᱧᱮᱞ ᱜᱮ ᱦᱩᱭᱩᱜ ᱛᱟᱵᱚᱱᱟ ᱟᱵᱚ ᱫᱚ ᱾
ᱠᱟᱢᱤ ᱫᱚ ᱧᱮᱞ ᱜᱮ ᱦᱳᱭᱩᱜ ᱛᱟᱵᱚᱱᱟ ᱾
ᱚᱱᱟ ᱛᱮᱜᱮ ᱛᱚ ᱜᱤᱫᱽᱨᱟᱹ ᱥᱮᱫ ᱫᱚ ᱫᱚ ᱥᱚᱢᱚᱭ ᱵᱟᱵᱚᱱ ᱮᱢ ᱫᱟᱲᱮᱭᱟᱜᱼᱟ ᱾ ᱯᱟᱲᱦᱟᱜ ᱠᱟᱱᱟ ᱠᱚ ᱥᱮ ᱵᱟᱝ ᱚᱱᱛᱮ ᱫᱚ ᱵᱟᱵᱚᱱ ᱧᱮᱞ ᱜᱮᱭᱟ ᱾
ᱵᱟᱵᱚᱱ ᱧᱮᱞ ᱫᱟᱲᱮᱭᱟᱜᱼᱟ ᱟᱨ ᱱᱚᱜᱼᱚᱭ ᱡᱮ ᱠᱟᱹᱴᱤᱡ ᱠᱟᱹᱴᱤᱡ ᱠᱟᱹᱴᱤᱡ ᱨᱮᱜᱮ ᱠᱚ ᱚᱞᱚᱜ ᱯᱟᱲᱦᱟᱜ ᱠᱚ ᱵᱟᱹᱜᱤᱭ ᱫᱟ ᱢᱟᱹᱭ ᱵᱟᱹᱵᱩ ᱛᱟᱠᱚ ᱼᱼ ᱠᱚᱦᱚᱸ ᱪᱮᱫ ᱵᱮᱱ ᱞᱟᱹᱭᱟ ᱟᱠᱚ ᱡᱚᱠᱷᱚᱱ ᱠᱚ ᱟᱭᱩ ᱵᱟᱵᱟᱜᱼᱟ ᱼᱼ ᱛᱚᱠᱷᱚᱱ ᱫᱚ ᱮᱸᱜᱟᱛ ᱜᱮᱛᱚ ᱥᱮᱢ ᱥᱮᱬᱟᱣᱟᱭᱟ ᱚᱞᱚᱜ ᱯᱟᱲᱦᱟᱜ ᱫᱚ ᱾ ᱚᱱᱮ ᱟᱭᱤᱡ ᱮᱸᱜᱟᱛᱚᱜᱼᱟ ᱾ ᱚᱱᱟ ᱦᱚᱸ ᱵᱟᱢ ᱼᱼ ᱪᱤᱱᱦᱟᱹᱣ ᱫᱟᱲᱮᱭᱟᱭᱟ ᱥᱮ ᱚᱠᱠᱷᱚᱨ ᱦᱚᱸ ᱵᱟ ᱡᱩᱫᱤ ᱵᱟᱢ ᱯᱟᱨᱤᱪᱚᱭ ᱫᱟᱲᱮᱭᱟᱭᱟ ᱛᱟᱦᱚᱞᱮ ᱼᱼ ᱪᱮᱫ ᱪᱮᱫ ᱮᱢ ᱪᱮᱠᱟᱭᱟ ᱢᱟᱱᱮ ᱚᱱᱟ ᱦᱚᱸ ᱫᱚᱨᱠᱟᱨ ᱡᱮ ᱼᱼ ᱯᱟᱲᱦᱟᱜ ᱠᱟᱹᱱᱟᱹᱧ ᱢᱮᱱᱛᱮ ᱪᱟᱹᱠᱨᱤ ᱵᱟᱹᱠᱨᱤ ᱦᱩᱭᱩᱜ ᱛᱤᱧ ᱜᱮᱭᱟ ᱚᱱᱟ ᱵᱟᱝ ᱨᱮᱦᱚᱸ ᱱᱤᱡᱮᱨᱟᱜ ᱥᱤᱠᱷᱱᱟᱹᱛ ᱼᱼ ᱟᱵᱚ ᱵᱟᱵᱚᱱ ᱵᱟᱵᱚᱱ ᱮᱲᱮ ᱦᱚᱪᱚᱜ ᱢᱟ ᱾
ᱦᱮᱸ ᱵᱟᱠᱷᱟᱱ ᱫᱚ ᱾ ᱦᱟᱱᱮ ᱡᱟᱦᱟᱱᱟᱜ ᱯᱷᱨᱚᱢ ᱠᱚᱦᱚᱸ ᱦᱚᱲ ᱴᱷᱮᱱ ᱮᱢ ᱪᱟᱞᱟᱜᱼᱟ ᱢᱟ ᱯᱷᱤᱞᱟᱯ ᱼᱼ ᱠᱟᱹᱛᱤᱧ ᱯᱮ ᱟᱫᱚ ᱱᱤᱡᱮ ᱛᱮᱫᱚ ᱵᱟᱢ ᱤᱭᱟᱹ ᱫᱟᱲᱮᱭᱟᱜᱼᱟ ᱾
ᱵᱟᱢ ᱫᱟᱲᱮᱭᱟᱜᱼᱟ ᱵᱟᱢ ᱫᱟᱲᱮᱭᱟᱜᱼᱟ ᱦᱳᱭ ᱛᱚ ᱾
ᱵᱷᱟᱞᱮ ᱜᱮᱭᱟ ᱾
ᱦᱮᱸ ᱦᱮᱸ ᱦᱮᱸ ᱾ ᱦᱳᱭ ᱦᱳᱭ ᱦᱳᱭ ᱾ ᱟᱹᱰᱤᱴᱟᱜ ᱜᱮ ᱟᱵᱚ ᱟᱨ ᱧᱮᱞ ᱠᱚᱵᱮᱱ ᱱᱟᱜᱼᱟᱭ ᱯᱟᱛᱟ ᱠᱚ ᱯᱚᱨᱚᱵᱽ ᱠᱚᱠᱚ ᱦᱩᱭᱩᱜ ᱠᱟᱱᱟ ᱾ ᱢᱟᱹᱭ ᱵᱟᱹᱵᱩ ᱛᱟᱠᱚ ᱪᱷᱟᱹᱯᱨᱤ ᱮᱱᱮᱡ ᱜᱮ ᱠᱚ ᱨᱤᱠᱟᱹᱭᱟ, ᱩᱠᱩᱨ ᱚᱱᱠᱟ ᱢᱚᱛᱚ ᱫᱚ ᱯᱟᱲᱦᱟᱣ ᱠᱚᱫᱚ ᱵᱟᱹᱞᱤᱧ ᱧᱮᱞ ᱠᱚᱣᱟ ᱵᱚᱨᱚᱝ ᱪᱷᱟᱹᱯᱼᱼ ᱯᱨᱤ ᱮᱱᱮᱡ ᱜᱮ ᱵᱮᱥᱤ ᱞᱤᱧ ᱧᱮᱞᱮᱫ ᱠᱚᱣᱟ ᱱᱮᱛᱟᱨ ᱫᱚ ᱾
ᱚᱱᱟ ᱜᱮᱛᱚ ᱟᱨ ᱵᱟᱝ ᱾ ᱨᱩ ᱠᱚ ᱵᱟᱲᱟᱭ ᱠᱚᱲᱟ ᱜᱤᱫᱽᱨᱟᱹ ᱠᱚ ᱵᱟᱝ ᱪᱮᱫ ᱠᱚ ᱵᱟᱲᱟᱭ᱾ ᱟᱨ ᱠᱩᱲᱤ ᱜᱤᱫᱽᱨᱟᱹ ᱦᱚᱸ ᱚᱱᱮ ᱥᱮᱨᱮᱧ ᱠᱚ ᱪᱮᱫ ᱦᱚᱸ ᱵᱟᱠᱚ ᱵᱟᱲᱟᱭᱟ᱾
ᱵᱟᱝ ᱵᱟᱝ ᱵᱟᱝ ᱵᱟᱝ᱾
ᱟᱫᱚ ᱚᱱᱮ ᱢᱤᱫᱴᱟᱝ ᱜᱮ ᱵᱚᱠᱥ ᱛᱮ ᱪᱷᱟᱹᱯᱨᱤ ᱮᱱᱮᱡ ᱦᱩᱭᱩᱜᱼᱟ᱾
ᱪᱷᱟᱹᱯᱨᱤ ᱮᱱᱮᱡ ᱦᱩᱭᱩᱜᱼᱟ, ᱞᱟᱦᱟᱛᱮ ᱢᱟᱛᱚ ᱞᱤᱧ ᱧᱮᱞ ᱵᱟᱲᱟᱭᱮᱫ ᱠᱚ ᱛᱟᱦᱮᱸᱫ ᱤᱭᱟᱹ ᱥᱩᱠᱨᱤ ᱜᱮᱠᱚ ᱩᱴᱟᱹᱭᱟ᱾ᱦᱟᱥ ᱟᱫᱚ ᱱᱤᱛᱚᱜ ᱢᱟᱛᱚ ᱟᱵᱚ ᱦᱚᱲ ᱜᱮᱠᱚ ᱩᱴᱟᱹᱭᱮᱫᱟ᱾ ᱫᱟᱜ ᱨᱮ ᱞᱚᱥᱚᱫ ᱨᱮ ᱡᱷᱚᱯᱚᱲᱼ ᱡᱷᱚᱯᱚᱲ ᱵᱟᱲᱟᱭ ᱠᱟᱱᱟ ᱠᱚ᱾
ᱦᱳᱭ ᱠᱟᱛᱷᱟ ᱜᱟᱱ ᱜᱮᱭᱟ᱾
ᱦᱮᱸ᱾